ᱦᱮᱞᱳ
ᱦᱮᱸ ᱦᱮᱞᱳ ᱡᱚᱦᱟᱨ ᱜᱮ
ᱟᱹᱧ ᱡᱚᱦᱟᱨ ᱡᱚᱦᱟᱨ ᱡᱚᱦᱟᱨ ᱜᱮ, ᱟᱸᱡᱚᱢ ᱫᱟᱵᱮᱱ ᱨᱚᱲ ᱟᱹᱞᱤᱧᱟᱜ?
ᱦᱮᱸ, ᱟᱸᱡᱚᱢ ᱫᱟᱞᱤᱧ ᱨᱚᱲ ᱠᱚᱡ ᱟᱸᱡᱚᱢᱮᱜ ᱛᱟᱵᱮ ᱱᱟᱞᱤᱧ, ᱦᱩᱸ ᱦᱩᱸ ᱾ ᱱᱟᱯᱟᱭ ᱵᱟᱲᱟ ᱜᱮᱭᱟ ᱵᱮᱱ ᱥᱮ?
ᱦᱮᱸ, ᱱᱟᱯᱟᱭ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱜ ᱞᱤᱧᱟᱹ ᱾ ᱟᱹᱵᱤᱱ?
ᱟᱪᱪᱷᱟ ᱦᱮᱸ, ᱟᱞᱤᱧ ᱦᱚᱸ ᱱᱟᱯᱟᱭ ᱜᱮ ᱦᱮᱱᱟᱜ ᱠᱟᱜ ᱞᱤᱧᱟᱹ ᱱᱤᱭᱟᱹ ᱜᱷᱟᱹᱲᱤᱡ ᱫᱚ ᱾ ᱱᱟᱯᱟᱭ ᱜᱮ, ᱡᱚᱢ ᱠᱚ ᱦᱩᱭᱱᱟ ᱥᱮ?
ᱡᱚᱢ ᱫᱚ ᱦᱩᱭ ᱠᱟᱱᱟ ᱡᱚᱢ ᱠᱚᱫᱚ, ᱟᱹᱵᱤᱱᱟᱜ?
ᱚ ᱦᱮᱸ ᱥᱮᱛᱟᱜ ᱡᱚᱢ ᱫᱚ ᱦᱩᱭ ᱫᱚ ᱦᱩᱭ ᱟᱠᱟᱱᱟ ᱡᱚᱢ ᱠᱚ ᱾
ᱟᱪᱪᱷᱟ ᱟᱪᱷᱟ ᱾ ᱟᱪᱪᱷᱟ, ᱛᱟᱞᱮ ᱱᱟᱯᱟᱭ ᱵᱟᱲᱟ ᱜᱮᱭᱟ ᱛᱚ?
ᱦᱮᱸ ᱦᱮᱸ, ᱱᱟᱯᱟᱭ ᱵᱟᱲᱟ ᱜᱮ ᱾
ᱟᱪᱪᱷᱟ ᱾
ᱦᱮᱸ ᱟᱪᱪᱷᱟ ᱾ ᱟᱯᱮ ᱥᱮᱜ ᱦᱩᱲᱩ ᱠᱚ ᱩᱢ ᱪᱟᱨᱟ ᱠᱚ ᱛᱤᱱᱟᱹᱜ ᱢᱟᱨᱟᱝ ᱢᱟᱨᱟᱝ ᱦᱟᱨᱟ ᱟᱠᱟᱱᱟ?
ᱟᱹᱣᱨᱤ ᱟᱹᱣᱨᱤᱭᱟᱜᱼᱟ ᱨᱚᱦᱚᱭ ᱞᱮᱠᱟ ᱫᱚ ᱟᱹᱣᱨᱤ ᱜᱟᱱᱚᱜᱼᱟ ᱢᱟᱱᱮ ᱾
ᱟᱪᱪᱷᱟ ᱟᱪᱪᱷᱟ ᱚ ᱟᱞᱮ ᱥᱮᱫ ᱫᱚ ᱦᱩᱭ ᱠᱚᱜ ᱠᱟᱱᱟ ᱨᱚᱦᱚᱭ ᱞᱮᱠᱟ ᱟᱞᱮ ᱥᱮᱫ ᱫᱚ ᱢᱟᱱᱮ ᱨᱚᱦᱚᱭ ᱚ ᱠᱤᱪᱷᱩ ᱫᱤᱱ ᱯᱚᱨᱮ ᱠᱷᱟᱱ ᱜᱮ ᱟᱫᱚ ᱨᱚᱦᱚᱭ ᱵᱟᱲᱟᱭᱟ ᱞᱮ ᱟᱞᱮ ᱫᱚ ᱟᱞᱮ-ᱯᱟ-ᱟᱞᱮᱥᱮ ᱫᱚ ᱫᱟᱜ ᱨᱮᱱᱟᱜ ᱫᱚ ᱠᱳᱚᱱᱳ ᱚᱥᱩᱵᱤᱫᱟ ᱵᱟᱝ ᱥᱮ ᱟᱫᱚ ᱡᱷᱚᱛᱚ ᱜᱮ ᱞᱟᱦᱟᱼᱞᱟᱦᱟᱞᱮ ᱠᱚᱨᱟᱣ ᱠᱟᱫᱟ ᱞᱮ ᱡᱷᱚᱛᱚ ᱜᱮ ᱢᱟᱱᱮ ᱞᱟᱦ ᱪᱟᱨᱟ ᱠᱚ ᱜᱤᱰᱤ ᱦᱩᱭ ᱠᱟᱱᱟ ᱱᱤᱛᱚᱜ ᱫᱚ ᱨᱚᱦᱚᱭ ᱡᱳᱚᱜᱽᱜᱚ ᱦᱩᱭ ᱠᱟᱱᱟ ᱛᱚ ᱨᱚᱦᱚᱭ ᱟᱞᱮ ᱾ ᱦᱩᱸᱼᱦᱩᱸ ᱦᱩᱸ ᱾ ᱟᱪᱪᱷᱟ᱾ ᱢᱟ ᱛᱟᱦᱚᱞᱮ ᱡᱟᱦᱟᱱᱟᱜ ᱞᱟᱹᱭ ᱵᱮᱱ
ᱟᱪᱪᱷᱟ ᱢᱟ ᱟᱹᱵᱤᱱ ᱜᱮ ᱠᱩᱞᱤ ᱞᱤᱧ ᱵᱤᱱ᱾
ᱴᱷᱤᱠ ᱜᱮᱭᱟ ᱢᱟ ᱛᱟᱦᱚᱞᱮ ᱟᱫᱚ ᱵᱟᱦᱨᱮ ᱥᱮᱱᱟᱜ ᱫᱚ ᱵᱟᱞᱟᱝ ᱠᱟᱛᱷᱟᱭᱟ ᱠᱩᱞᱤᱭᱮᱫ ᱵᱮᱱᱟ ᱞᱤᱹᱧ ᱟᱫᱚ ᱦᱮᱸ ᱥᱮ ᱵᱟᱝ
ᱦᱳᱭ ᱦᱳᱭ ᱦᱳᱭ ᱾
ᱡᱟᱹᱛᱤ ᱛᱟᱞᱟ ᱫᱚ ᱚᱠᱟ ᱠᱚ ᱢᱮᱱᱟ? ᱡᱟᱹᱛᱤ ᱛᱟᱞᱟ ᱫᱚ ᱚᱠᱟ ᱠᱚ ᱢᱮᱱ ᱟᱠᱚ? ᱪᱤᱜ ᱠᱚ ᱢᱮᱱᱟ?
ᱡᱟᱹᱛᱤ, ᱡᱟᱹᱛᱤ ᱛᱟᱞᱟ
ᱦᱚ ᱦᱮ ᱾
ᱟᱪᱪᱷᱟ ᱟᱹᱪᱪᱷᱟ ᱪᱷᱟ ᱡᱟᱹᱛᱤ ᱛᱟᱞᱟ ᱫᱚ ᱦᱩᱭᱩᱜ ᱠᱟᱱᱟ ᱡᱮᱢᱚᱱ ᱡᱟᱦᱟᱸᱭᱼᱟᱜ ᱡᱟᱦᱟᱸᱭ ᱦᱚᱲ ᱡᱟᱦᱟᱸᱭ ᱠᱷᱟᱹᱛᱤᱨ ᱜᱮ ᱡᱤᱣᱤ ᱮ ᱠᱷᱚᱡᱟ ᱵᱚᱱᱟ ᱠᱷᱚᱡ ᱠᱟᱜᱼᱟᱭ᱾ ᱛᱟᱯᱚᱨ ᱚᱱᱟ ᱞᱮᱠᱟᱛᱮ ᱢᱟᱱᱮ
ᱟᱪᱪᱷᱟ ᱟᱪᱷᱟ ᱟᱪᱪᱷᱟ ᱟᱪᱪᱷᱟ
ᱟᱹᱰᱤ ᱠᱤᱪᱷᱩ ᱢᱟᱱᱮ ᱞᱟᱹᱭ ᱛᱟᱞᱟᱣ ᱠᱟᱫᱟᱭ ᱛᱟᱯᱚᱨᱮ ᱠᱷᱟᱴ ᱠᱷᱟᱴᱚ ᱢᱟᱪᱷᱟ ᱛᱮ ᱠᱟᱛᱷᱟ ᱠᱚ ᱞᱟᱹᱭᱟᱜᱼᱟ, ᱡᱮᱢᱚᱱ ᱪᱮᱫ ᱱᱚᱣᱟ ᱛᱚ ᱵᱟᱝ ᱛᱟᱞᱟ ᱢᱤᱫ ᱠᱟᱛᱷᱟ ᱪᱮ ᱵᱚᱝᱥᱚ ᱵᱷᱤᱛᱤᱨ ᱛᱮ ᱦᱮᱸ ᱢᱤᱫᱴᱮᱱ ᱡᱟᱦᱟᱱᱟᱜ ᱠᱚ ᱛᱟᱦᱮᱸ ᱠᱟᱱᱟ᱾ ᱦᱳᱭ ᱦᱳᱭ᱾ ᱠᱟᱹᱢᱤ, ᱠᱟᱹᱢᱤ ᱠᱟᱱᱟ᱾
ᱥᱟᱱᱛᱟᱲ ᱡᱟᱹᱛᱤ ᱨᱮᱱᱟᱜ ᱟᱹᱰᱤ ᱜᱟᱱ ᱦᱚᱲ ᱠᱚ, ᱦᱚᱲ ᱠᱚ ᱟᱛᱮ ᱚᱱᱟ ᱠᱟᱹᱢᱤ ᱫᱚ ᱦᱮᱸ
ᱠᱟᱹᱢᱤ ᱦᱚᱨᱟ ᱠᱟᱹᱢᱤ ᱦᱚᱨᱟ ᱡᱟᱦᱟᱸ ᱠᱚ ᱦᱳᱭ ᱦᱳᱭ ᱚᱱᱟ ᱜᱮ ᱠᱟᱱᱟ ᱢᱤᱫᱴᱮᱱ᱾ ᱢᱮᱱᱠᱷᱟᱱ ᱵᱟᱱᱟᱨ ᱠᱟᱹᱢᱤ ᱨᱮᱱᱟᱜ ᱜᱮ ᱵᱚᱸᱜᱟ ᱵᱩᱨᱩ ᱠᱚ ᱥᱟᱹᱠᱷᱤ ᱠᱚ ᱡᱟᱦᱟᱸ ᱠᱚ ᱛᱟᱦᱮᱱᱟ᱾ ᱵᱚᱸᱜᱟ ᱵᱩᱨᱩ ᱥᱟ ᱥᱟᱹᱠᱷᱤ ᱫᱚᱦᱚ ᱠᱟᱛᱮᱫ ᱦᱳᱭ ᱦᱳᱭ ᱦᱮᱸ, ᱚᱱᱟᱜᱮ ᱠᱟᱱᱟ᱾
ᱦᱮᱸ ᱟᱹᱰᱤ ᱟᱹᱰᱤ ᱟᱹᱰᱤ ᱟᱭᱢᱟ ᱥᱟᱨᱦᱟᱣ᱾ ᱞᱟᱹᱭ ᱫᱟᱲᱮᱭᱟᱜ ᱠᱟᱫᱟ ᱵᱮᱱ᱾ᱵᱷᱟᱹᱜᱤ ᱜᱮ ᱦᱚ-ᱚᱭ ᱛᱚ ᱵᱟᱲᱟᱭ ᱠᱟᱜ ᱦᱮᱱᱟᱜ ᱛᱟᱵᱮᱱ ᱜᱮᱭᱟ᱾ ᱦᱩᱸ ᱟᱹᱰᱤ ᱜᱟᱱ ᱜᱮ ᱴᱷᱤᱠ ᱜᱮᱭᱟ᱾ ᱢᱟ ᱛᱟᱦᱚᱞᱮ ᱟᱵᱤᱱ ᱦᱚᱸ ᱡᱟᱦᱟᱱᱟᱜ ᱠᱩᱞᱤ ᱠᱩᱞᱤ ᱥᱟᱱᱟᱭᱮᱫ ᱵᱮᱱᱟ ᱛᱟᱦᱚᱞᱮ ᱠᱩᱞᱤ ᱡᱚᱝ ᱵᱮᱱ ᱠᱩᱞᱤ ᱞᱤᱧ ᱵᱮᱱ
ᱟᱪᱪᱷᱟ ᱛᱚᱵᱮ ᱟᱸᱡᱚᱢ ᱵᱮᱱ ᱛᱟᱦᱚᱞᱮ, ᱟᱸᱡᱚᱢ ᱛᱟᱵᱮᱱ ᱛᱚ ᱟᱹᱞᱤᱧᱟᱜ ᱨᱚᱲ ᱠᱚᱫᱚ
ᱦᱮᱸ ᱟᱸᱡᱚᱢ ᱫᱟᱹᱞᱤᱧ ᱟᱵᱮᱱᱟᱜ ᱨᱚᱲ᱾ ᱴᱷᱤᱠ ᱜᱮ ᱞᱟᱹᱭ ᱵᱮᱱ
ᱫᱷᱟᱜᱟᱲ ᱢᱟᱴᱤ ᱫᱚ ᱚᱠᱟ ᱠᱚ ᱢᱮᱛᱟᱜᱼᱟ? ᱵᱟᱰᱟᱭ ᱜᱮᱭᱟ
ᱦᱮᱸ ᱠᱤᱪᱷᱩ ᱠᱤᱪᱷᱩ ᱫᱚᱞᱤᱧ ᱵᱟᱲᱟᱭ ᱜᱮᱭᱟ, ᱴᱷᱤᱠ ᱜᱮᱭᱟ ᱛᱟᱦᱚᱞᱮ ᱞᱟᱹᱭ ᱟᱵᱮᱱ ᱠᱟᱱᱟ ᱞᱤᱧ ᱫᱷᱟᱜᱟᱲ ᱢᱟᱹᱴᱤ ᱫᱚ ᱚᱠᱟ ᱠᱚ ᱢᱮᱛᱟᱜ ᱠᱚ? ᱚᱱᱟ ᱫᱚ ᱦᱩᱭᱩᱜ ᱠᱟᱱᱟ ᱫᱩᱣᱟᱹᱨ, ᱫᱩᱣᱟᱹᱨ ᱵᱟᱯᱞᱟ ᱨᱮ ᱡᱟᱦᱟᱸ ᱫᱩᱣᱟᱹᱨ ᱵᱟᱯᱞᱟ ᱨᱮ ᱵᱟᱹᱨ ᱵᱟᱹᱨᱭᱟᱹᱛ ᱠᱚ ᱵᱟᱹᱦᱩ, ᱵᱟᱹᱨᱭᱟᱹᱛ ᱠᱚ ᱵᱟᱹᱦᱩ ᱟᱹᱜᱩ ᱠᱚ ᱪᱟᱞᱟᱜ-ᱟ ᱛᱚ, ᱚᱱᱮ ᱡᱟᱞ ᱚᱠᱛᱚ ᱟᱨ ᱵᱟᱹᱦᱩ ᱵᱟᱹᱦᱩ ᱟᱹᱜᱩ ᱵᱟᱹᱦᱩ ᱟᱹᱜᱩ ᱠᱟᱛᱮ ᱛᱮ ᱨᱩᱣᱟᱹᱲ ᱠᱚ ᱨᱩᱣᱟᱹᱲ ᱚᱠᱛᱚ ᱨᱮ ᱨᱩᱣᱟᱹᱲ ᱠᱚ ᱚᱠᱛᱚ ᱨᱮ ᱦᱮᱸ ᱦᱤᱡᱩᱜ ᱥᱮᱱᱚᱜ ᱦᱚᱨ ᱫᱷᱟᱨᱮ ᱦᱚᱨ ᱫᱷᱟᱨᱮ ᱠᱚᱨᱮ ᱱᱟᱜ ᱟᱛᱳ ᱠᱚᱨᱮ ᱦᱚᱲ ᱠᱚᱨᱮᱱ ᱛᱤᱨᱞᱟᱹ ᱦᱚᱯᱚᱱ ᱠᱚ ᱠᱚ ᱵᱟᱹᱦᱩ ᱡᱟᱶᱟᱭ ᱧᱮᱞ ᱧᱮᱞ ᱞᱟᱹᱜᱤᱫ ᱵᱟᱹᱨᱭᱟᱹᱛ ᱠᱚᱠᱚ ᱴᱮᱜᱟᱣ ᱠᱚᱜᱼᱟ ᱥᱮ ᱵᱟᱹᱦᱩ ᱡᱟᱶᱟᱭ ᱱᱟᱶᱟ ᱵᱟᱹᱦᱩ ᱡᱟᱶᱟᱭ ᱠᱤᱱ ᱦᱤᱡᱩᱜ ᱠᱟᱱᱟ ᱢᱟᱱᱮ ᱴᱮᱸᱜᱟᱣ ᱠᱚᱣᱟᱜ ᱥᱮ, ᱵᱟᱹᱦᱩ ᱡᱟᱶᱟᱭ ᱫᱚ ᱵᱟᱹᱦᱩ ᱡᱟᱶᱟᱭ ᱫᱚ ᱜᱟᱹ ᱜᱟᱹᱰᱤ ᱟᱨ ᱜᱟᱹᱰᱤ ᱟᱨ ᱵᱟᱝ ᱨᱟᱹᱦᱤ ᱠᱷᱚᱱ ᱵᱟᱝ ᱨᱟᱦᱤ ᱠᱷᱚᱱ ᱦᱮᱢᱮ ᱟᱬᱜᱚ ᱠᱟᱛᱮᱜ ᱯᱟᱹᱴᱭᱟᱹ ᱨᱮᱠᱚ ᱫᱩᱲᱩᱵ ᱠᱤᱱ ᱟ ᱫᱩᱲᱩᱵ ᱠᱚᱣᱟ ᱥᱮ ᱫᱩᱲᱩᱵ ᱠᱚᱶᱟ ᱵᱟᱦᱩ ᱫᱚ ᱦᱮᱢ ᱟᱬᱜᱚ ᱠᱟᱛᱮᱜ ᱯᱟᱹᱴᱤᱭᱟᱹ ᱦᱩᱸ ᱦᱩᱸ ᱟᱨ ᱦᱩᱸ ᱥᱩᱱᱩᱢ ᱥᱟᱥᱟᱝ ᱚᱡᱚᱜ ᱠᱚ ᱦᱮᱸ ᱟᱨ ᱜᱩᱲ, ᱜᱩᱲ ᱛᱟᱵᱮᱱ ᱠᱚᱠᱚ ᱟᱡᱚ ᱠᱚᱣᱟ᱾
ᱟᱡᱽ ᱠᱚᱣᱟ
ᱢᱚᱬᱮ ᱟᱠᱷᱚᱲᱟ, ᱢᱚᱬᱮ ᱟᱠᱷᱚᱲᱟ ᱟᱨ ᱵᱟᱝ ᱨᱮ ᱯᱮ ᱠᱷᱟᱛᱲᱟ ᱟᱠᱷᱲᱟ ᱟᱠᱷᱲᱟ ᱫᱚ ᱟᱠᱷᱲᱟ ᱫᱚᱠᱚ ᱮᱱᱮᱡ ᱮᱱᱮᱡ ᱟ
ᱦᱳᱭ ᱦᱳᱭ ᱦᱳᱭ ᱦᱳᱭ ᱦᱮᱸ
ᱱᱚᱶᱟ ᱜᱮᱠᱚ ᱱᱚᱣᱟ ᱠᱚ ᱢᱮᱛᱟᱜ ᱠᱟᱱᱟ ᱱᱚᱣᱟ ᱠᱚ ᱢᱮᱛᱟᱜ ᱠᱟᱱᱟ ᱫᱷᱟᱜᱟᱲ ᱢᱟᱲ ᱫᱚ ᱫᱷᱟᱜᱟᱲ ᱢᱟᱴᱤ ᱠᱟᱹᱢᱤ ᱨᱮᱱ ᱟᱹᱛᱩ ᱠᱚᱨᱮᱱ ᱛᱤᱨᱞᱟᱹ, ᱮ ᱛᱤᱨᱞᱟᱹ ᱦᱚᱯᱚᱱ ᱠᱚ᱾
ᱛᱤᱨᱞᱟᱹ ᱦᱚᱯᱚᱱᱟᱜ ᱟᱥᱚᱞᱮ ᱚᱱᱟ ᱠᱚᱜᱮ
ᱦᱮᱸ ᱦᱮᱸ ᱚᱱᱮ ᱵᱟᱯᱞᱟ ᱥᱚᱢᱚᱭ ᱚᱱᱮ ᱡᱟᱦᱟᱸ ᱚᱱᱟ ᱫᱚ ᱦᱩᱭᱩᱜ ᱠᱟᱱᱟ ᱚᱱᱮ ᱡᱮ, ᱢᱟᱱᱮ ᱜᱟᱹᱰᱤ ᱠᱷᱚᱱ ᱵᱚᱱ ᱟᱬᱜᱚ ᱠᱚᱣᱟᱵᱚᱱ ᱟᱬᱜᱚ ᱠᱚᱣᱟ ᱠᱚ ᱦᱮᱢ ᱠᱟᱛᱮᱜ ᱦᱮᱸ ᱩᱢ ᱜᱩᱲ ᱛᱟᱵᱮᱱ ᱠᱚᱱᱟ ᱠᱚ ᱟᱡᱚ ᱠᱚ ᱥᱮᱨᱮᱧ ᱠᱚ ᱮᱱᱮᱡ ᱠᱚ ᱢᱤᱫ ᱟᱠᱷᱟᱲ ᱵᱟᱲ ᱟᱠᱷᱲᱟ ᱜᱟᱱ ᱚᱱᱟ ᱚᱱᱟ ᱠᱚᱜᱮ ᱵᱟ
ᱦᱮᱸ ᱚᱱᱟ ᱫᱚ ᱡᱟᱦᱟᱸᱭ ᱠᱚᱠᱚ ᱩᱯᱟᱹᱥ ᱠᱟᱜᱼᱟ ᱢᱟᱱᱮ ᱩᱱᱠᱩ ᱩᱯᱟᱹᱥᱭᱟᱹ ᱠᱚᱜᱮ ᱠᱚ ᱤᱭᱟᱹᱭᱟᱠᱚ ᱢᱟᱱᱮ ᱜᱚᱜᱚ ᱵᱟᱵᱟ ᱠᱚ ᱦᱮᱸ ᱦᱳᱭ ᱦᱳᱭ ᱦᱳᱭ ᱢᱟᱢᱤ ᱛᱟᱠᱚ ᱦᱳᱭ ᱢᱟ ᱛᱟᱦᱞᱮ ᱟᱹᱰᱤ ᱟᱹᱰᱤ ᱟᱹᱰᱤ ᱢᱚᱸᱡᱽ ᱜᱮᱵᱤᱱ ᱞᱟᱹᱭ ᱠᱮᱫᱟ ᱟᱵᱤᱱ ᱦᱚᱸ ᱱᱚᱜᱚᱭ ᱛᱚ ᱟᱹᱰᱤ ᱜᱟᱱ ᱜᱮᱵᱤᱱ ᱵᱟᱰᱟᱭ ᱜᱮᱭᱟ
ᱚ ᱦᱚᱸ ᱚᱱᱟ ᱫᱚ ᱟᱵᱚ ᱟᱵᱚ ᱠᱚᱨᱮᱱᱟᱜ ᱱᱚᱣᱟ ᱠᱚᱫᱚ ᱟᱵᱚ ᱱᱚᱣᱟ ᱡᱟᱦᱟᱸ ᱠᱚ ᱦᱩᱭ ᱪᱟᱞᱟᱜ ᱠᱟᱱᱟ ᱡᱮ ᱵᱟᱯᱞᱟ ᱠᱚᱫᱚ ᱱᱚᱣᱟ ᱠᱚᱫᱚᱧ ᱵᱟᱲᱟᱭ ᱜᱮᱭᱟ ᱥᱮ ᱵᱟᱯᱞᱟ ᱫᱚ ᱪᱮᱫ ᱠᱚ ᱵᱟᱝ ᱪᱮᱫ ᱪᱮᱠᱟ ᱦᱩᱭᱩᱜ ᱪᱮᱠᱟ ᱚᱱᱟ ᱠᱚᱛ ᱮᱵᱤᱱ ᱵᱟᱰ ᱼᱼ
ᱟᱵᱚ ᱫᱚ ᱦᱩᱰᱤᱧ ᱠᱷᱚᱱᱟᱜ ᱜᱮᱵᱚᱱ ᱧᱮᱞᱟᱜ ᱠᱟᱱᱟ ᱥᱮ ᱵᱟᱯᱞᱟ ᱠᱚᱫᱚ ᱦᱮᱸ ᱟᱵᱚᱣᱟᱜ ᱱᱚᱣᱟ ᱞᱟᱭᱼᱞᱟᱠᱪᱟᱨ ᱞᱟᱭᱼᱞᱟᱠᱪᱟᱨ ᱫᱚ ᱟᱵᱚ ᱫᱚ ᱧᱮᱞ ᱠᱟᱛᱮ ᱵᱚᱱ ᱦᱟᱨᱟ ᱵᱩᱨᱩᱜ ᱠᱟᱱᱟ ᱡᱚᱫᱚ ᱵᱚᱱ ᱚᱱᱟ ᱠᱚᱫᱚᱵᱚᱱ ᱵᱟᱲᱟᱭ ᱜᱮᱭᱟ
ᱚᱱᱟ ᱱᱤᱭᱟᱹ ᱠᱚᱫᱚ ᱵᱟᱲᱟᱭ ᱜᱮ ᱦᱮᱱᱟᱜ ᱠᱟᱫᱟ ᱢᱟᱱᱮ ᱧᱮᱞ ᱥᱮᱬᱟᱭ ᱫᱟᱵᱚᱱ ᱥᱮ ᱡᱮ ᱟᱫᱚ ᱱᱚᱣᱟ ᱠᱚ ᱫᱚ ᱫᱤᱥᱟᱹ ᱛᱟᱦᱮᱱ ᱜᱤᱭᱟ ᱡᱟᱦᱟᱸ ᱯᱟᱲᱦᱟᱣ ᱠᱟᱜ ᱟᱢ ᱟᱨ ᱡᱟᱦᱟᱸᱢ ᱧᱮᱞᱟ ᱚᱱᱟ ᱵᱟᱨᱭᱟ ᱢᱚᱫᱽᱫᱷᱮ ᱨᱮᱜᱮ ᱟᱹᱰᱤ ᱛᱚᱯᱷᱟᱛ ᱦᱮᱱᱟᱜᱼᱟ ᱥᱮ ᱵᱟᱝ ᱦᱮᱸ? ᱧᱮᱞ ᱧᱮᱞ ᱠᱟᱫ ᱨᱮᱫᱚ ᱫᱤᱥᱟᱹ ᱛᱟᱦᱮᱱᱟ ᱯᱩᱨᱟᱹ ᱫᱤᱥᱟᱹ ᱧᱟᱢ ᱦᱮᱸ ᱱᱤᱡᱮᱨ ᱢᱮᱫᱛᱮᱢ ᱧᱮᱞ ᱟᱠᱟᱫᱟᱢ ᱱᱚᱝᱠᱟ ᱚᱝ
ᱧᱮᱞ ᱠᱟᱫᱟᱢ ᱦᱮᱸ ᱟ ᱡᱟᱦᱟᱸᱟᱢ ᱯᱟᱲᱦᱟᱜᱼᱟ ᱚᱱᱟ, ᱚᱱᱟ ᱫᱚ ᱦᱤᱲᱤᱧ ᱢᱟᱱᱮ ᱦᱤᱲᱤᱧᱚᱜᱼᱟ ᱠᱤᱪᱷᱩ ᱜᱟᱱ ᱯᱚᱨᱮ ᱜᱮ ᱢᱟᱱᱮ ᱦᱤᱲᱤᱧᱚᱜᱼᱟ ᱾
ᱥᱟᱹᱨᱤ ᱚᱱᱟᱜᱮ ᱚᱞ ᱫᱚ ᱛᱟᱦᱮᱱᱟ ᱟᱫᱚ ᱠᱟᱹᱴᱤᱡ ᱚᱱᱟ ᱫᱚ ᱦᱤᱲᱤᱧᱚᱜᱼᱟ ᱧᱮᱞ ᱞᱮᱠᱷᱟᱱ ᱫᱚ ᱠᱟᱹᱴᱤᱡ
ᱦᱤᱲᱤᱧᱚᱜᱼᱟ ᱦᱤᱲᱤᱧᱚᱜᱼᱟ ᱦᱮᱸ ᱚᱱᱟ ᱫᱚ ᱚᱱᱟ ᱫᱚ ᱢᱮᱱᱟᱜᱼᱟ ᱟᱵᱚ ᱫᱚ ᱯᱟᱲᱦᱟᱣ ᱞᱮᱠᱟ ᱵᱚᱱ ᱢᱟᱱᱮ ᱢᱚᱱᱮ ᱟᱵᱚᱱ ᱡᱟᱹᱱᱤᱡ ᱟᱹᱰᱤ ᱠᱚᱴᱷᱤᱱ ᱜᱮᱭᱟ ᱚᱱᱮ ᱚᱱᱠᱟ ᱛᱮᱵᱚᱱ ᱫᱩᱲᱩᱵᱼᱟ ᱢᱚᱱᱮ ᱡᱩᱫᱤ ᱥᱚᱞᱦᱮ ᱛᱟᱵᱚᱱᱟᱵᱚᱱ ᱡᱮ ᱵᱟᱝ ᱱᱚᱣᱟ ᱫᱚ ᱪᱮᱫ ᱦᱚᱸ ᱵᱟᱝ ᱠᱟᱱᱟ ᱱᱚᱣᱟ ᱫᱚ ᱢᱟᱱᱮ ᱱᱚᱣᱟ ᱫᱚ ᱴᱷᱤᱠ ᱜᱮᱭᱟ ᱱᱚᱣᱟ ᱥᱚᱦᱚᱡ ᱵᱷᱟᱵᱮ ᱜᱮ ᱯᱟᱲᱦᱟᱣ ᱞᱮᱠᱷᱟᱱ ᱫᱚ ᱴᱷᱤᱠ ᱜᱮᱭᱟ ᱠᱤᱱᱛᱩ ᱟᱵᱚ ᱫᱚ ᱵᱟᱝ ᱚᱰᱟᱜᱮ ᱡᱚᱴᱤᱞ ᱢᱤᱫ ᱞᱮᱠᱟᱱᱟᱜ ᱠᱟᱛᱮ ᱜᱮᱵᱚᱱ ᱧᱮᱞᱟ
ᱦᱩᱸ ᱦᱩᱸ ᱦᱩᱸ ᱦᱩᱸ ᱠᱤᱱᱛᱩ ᱡᱚᱴᱤᱞ ᱫᱚ ᱵᱟᱝ ᱡᱚᱴᱞᱟ ᱡᱩᱫᱤᱢ ᱯᱟᱲᱦᱟᱜᱼᱟ ᱫᱚ ᱥᱚᱦᱚ ᱥᱚᱦᱚᱡ ᱫᱚ ᱥᱚᱡᱟ ᱜᱮᱭᱟ ᱥᱳᱚᱡᱟ ᱫᱚ ᱦᱮᱸ ᱥᱚᱦᱚᱡ ᱜᱮ ᱜᱮᱭᱟ ᱠᱟᱹᱴᱤᱡ ᱦᱚᱸ ᱵᱟᱝ ᱡᱚᱴᱤᱞᱟ ᱟᱨᱚ ᱧᱮᱞ ᱠᱟᱜ ᱠᱷᱟᱱ ᱧᱮᱞ ᱪᱷᱟᱲᱟ ᱧᱮᱞ ᱠᱟᱛᱮ ᱤᱭᱟᱹ ᱠᱷᱟᱱ ᱚᱱᱟ ᱠᱚᱫᱚ ᱟᱨᱚ ᱢᱟᱱᱮ ᱟᱨᱚ ᱵᱷᱟᱹᱜᱤ ᱴᱷᱤᱠ ᱫᱤᱥᱟᱹ ᱫᱚᱦᱚᱱᱟ ᱫᱤᱥᱟᱹ ᱛᱟᱦᱮ ᱫᱟᱲᱮᱭᱟᱜᱼᱟ ᱧᱮᱞᱟᱜ ᱠᱚᱫᱚ ᱫᱤᱥᱟᱹ ᱛᱟᱦᱮᱸᱱ ᱛᱟᱵᱚᱱᱟ ᱦᱩᱸ ᱦᱩᱸ ᱦᱩᱸ
ᱦᱩᱸ ᱢᱟ ᱛᱟᱦᱞᱮ ᱟᱹᱵᱤᱱ ᱢᱤᱫᱴᱮᱱ ᱜᱟᱱ ᱠᱩᱞᱤ ᱞᱤᱝ ᱵᱮᱱ
ᱟᱹᱞᱤᱧ ᱞᱤᱧ ᱠᱩᱞᱤ ᱵᱤᱱᱟ ᱴᱷᱤᱠ ᱜᱮᱭᱟ
ᱢᱟ ᱛᱟᱦᱚᱞᱮ ᱞᱟᱹᱭ ᱵᱮᱱ ᱥᱮ ᱵᱟᱝ ᱦᱮᱸ ᱥᱤᱧ ᱫᱩᱣᱟᱹᱨ ᱥᱤᱧ ᱫᱩᱣᱟᱹᱨ ᱠᱟᱛᱷᱟ ᱫᱚ ᱛᱤᱱ ᱚᱠᱛᱚ ᱨᱮᱱᱟᱜ ᱠᱟᱛᱷᱟ ᱠᱟᱱᱟ?
ᱟᱪᱪᱷᱟ ᱟᱪᱪᱷᱟ ᱟᱪᱪᱷᱟ ᱚᱱᱟ ᱢᱟᱛᱚ ᱠᱟᱹᱴᱤᱡ ᱠᱟᱹᱴᱤᱡ ᱞᱤᱧ ᱵᱟᱲᱟᱭ ᱜᱮᱭᱟ ᱫᱚᱢᱮ ᱪᱮᱦᱨᱟ ᱫᱚ ᱵᱟᱹᱞᱤᱧ ᱵᱟᱲᱟᱭᱟ ᱚᱱᱟᱜᱮ ᱟᱫᱚ ᱠᱟᱹᱴᱤᱡ ᱞᱤᱧ ᱞᱟᱹᱭ ᱥᱚᱫᱚᱨ ᱟᱵᱤᱱ ᱠᱟᱱᱟ
ᱱᱟ. ᱜ ᱵᱤᱱ ᱵᱟᱲᱟᱭᱟ ᱩᱱᱟᱜ ᱜᱮ ᱩᱱᱟᱹᱜ ᱜᱮ ᱞᱟᱹᱭ ᱟᱞᱤᱧ ᱵᱤᱱ ᱴᱷᱤᱠ ᱜᱮᱭᱟ
ᱟᱪᱪᱷᱟ ᱟᱪᱪᱷᱟ ᱱᱚᱣᱟ ᱫᱚ ᱱᱚᱣᱟ ᱫᱚ ᱵᱟᱯᱞᱟ ᱨᱮᱱᱟᱜ ᱠᱟᱛᱷᱟ ᱠᱟᱱᱟ ᱡᱟᱦᱟᱸ ᱚᱠᱛᱚ ᱢᱤᱫᱴᱮᱱ ᱮᱸ ᱛᱤᱨᱞᱟᱹ ᱦᱚᱯᱚᱱ ᱥᱤᱸᱫᱩᱨ ᱮ ᱤᱛᱩᱜ ᱥᱤᱸᱫᱩᱨ ᱠᱟᱛᱮᱜ ᱵᱟᱹᱦᱩᱸ ᱵᱟᱹᱦᱩ ᱞᱮᱠᱟᱛᱮ ᱟᱭᱟᱜ ᱟᱧᱪᱟᱨ ᱥᱟᱶᱛᱮ ᱮᱸᱜ ᱦᱚᱨᱚᱜ
ᱚᱪᱪᱷᱟ ᱦᱚᱧᱦᱟᱨ ᱦᱮᱸ ᱟᱭᱟᱜ ᱦᱚᱧᱦᱟᱨ ᱦᱟᱧᱦᱟᱨ ᱚᱲᱟᱜ ᱦᱚᱧᱦᱟᱨ ᱦᱟᱧᱦᱟᱨ ᱚᱲᱟᱜ ᱵᱚᱞᱚᱠ ᱦᱮᱸ ᱵᱚᱞᱚ ᱧᱮᱞ ᱵᱚᱞᱚ ᱦᱩᱸ
ᱦᱚᱭ ᱧᱮᱞ ᱵᱚᱞᱚ ᱧᱮᱞ ᱩᱰᱩᱠ ᱚᱱᱟ ᱚᱠᱛᱚ ᱡᱟᱶᱟᱭ ᱨᱮᱱᱟᱜ ᱡᱟᱶᱟᱭ ᱢᱤᱥᱨᱟ ᱠᱚ ᱟᱨ ᱦᱮᱸ ᱚᱲᱟᱜ ᱨᱮᱱᱟᱜ ᱫᱩᱣᱟᱹᱨ ᱥᱤᱞᱯᱤᱧ ᱥᱤᱞᱯᱤᱧ ᱥᱤ ᱢᱮᱱᱟᱜ ᱛᱟᱵᱚᱱᱟ ᱛᱚ ᱟᱵᱚᱣᱟᱜ ᱧᱮᱞ ᱠᱟᱫᱟ ᱵᱤᱱ ᱥᱤᱧ ᱮᱥᱮᱫᱚᱜ-ᱟ ᱥᱤᱧ ᱮᱥᱮᱫᱟᱠᱚ ᱛᱟᱨᱯᱚᱨ ᱡᱟᱦᱟ ᱟᱡᱨᱮᱱ ᱪᱮᱫ ᱤᱨᱟᱹᱞ ᱠᱩᱲᱤ ᱛᱟᱦᱮᱸ ᱛᱟᱠᱚ ᱢᱟᱱᱮ ᱢᱤᱥᱛᱨᱟ ᱠᱚ ᱢᱟᱱᱮ ᱡᱟᱶᱟᱭ ᱠᱚᱲᱟ ᱨᱮᱱ ᱢᱤᱥᱨᱟ ᱩᱱᱠᱩ ᱠᱚ ᱥᱤᱧ ᱯᱚᱴᱚᱢᱚᱜ ᱟᱠᱚ ᱢᱟᱱᱮ ᱛᱟᱯᱚᱨ ᱥᱤᱧ ᱠᱟᱛᱮᱫ ᱦᱮᱸ ᱯᱚᱭᱥᱟ ᱠᱚᱠᱚ ᱢᱮᱱᱟ ᱚᱱᱟ ᱢᱤᱫᱴᱮᱱ ᱢᱟᱱᱮ ᱯᱚᱭᱥᱟ ᱢᱟᱱᱮ ᱪᱤᱠᱟᱹᱛᱮ ᱨᱟᱹᱥᱠᱟᱹ ᱵᱟ ᱠᱩᱥᱤ ᱚᱱᱟ ᱫᱚ ᱠᱩᱥᱤ ᱨᱮᱱᱟᱜ ᱯᱟᱭᱱᱟ ᱟᱞᱮ ᱫᱚ ᱦᱮᱸ ᱟᱞᱮ ᱫᱚ ᱵᱟᱹᱦᱩ ᱦᱤᱡᱩᱜ ᱠᱟᱱᱟᱭ ᱱᱟᱣᱟ ᱵᱟᱹᱦᱩ ᱢᱟᱱᱮ ᱟᱞᱮ ᱫᱚ ᱯᱟᱣᱱᱟ ᱪᱷᱟᱰᱟ ᱵᱟᱝᱞᱮ ᱫᱩᱣᱟᱹᱨ ᱵᱟᱞᱮ ᱡᱷᱤᱡᱟ ᱦᱮᱸ ᱦᱮᱸ ᱦᱮᱸ ᱦᱚᱭ ᱚᱱᱟ-ᱦᱚᱭ ᱚᱱᱟ ᱜᱮ ᱵᱚᱞᱮ ᱫᱩᱣᱟᱹᱨ ᱫᱚᱥ ᱥᱤᱢ ᱫᱩᱣᱟᱹᱨ ᱫᱩᱣᱟᱹᱨ ᱥᱤᱢ ᱫᱩᱣᱟᱹᱨ ᱨᱮᱱᱟᱜ ᱠᱟᱛᱷᱟ ᱜᱮᱠᱚ ᱞᱟᱹᱭ ᱦᱚᱪᱚᱣ ᱠᱟᱫᱟ ᱱᱚᱣᱟ ᱫᱚ ᱦᱮᱸ ᱚᱱᱟᱜᱮ ᱤᱛᱩ ᱥᱤᱸᱫᱩᱨ ᱠᱚ ᱞᱟᱹᱭᱟ ᱠᱚ ᱢᱟᱱᱮ ᱚᱱᱟ ᱤᱛᱩᱫ ᱥᱤᱸᱫᱩᱨ ᱠᱚᱫᱚ ᱡᱟᱦᱟᱸ ᱚᱲᱟᱜ ᱨᱮ ᱠᱷᱟᱹᱲᱟᱹᱭᱟᱭ ᱚᱱᱟᱜᱮ ᱛᱟᱯ ᱠᱚᱨᱮ ᱢᱮᱱᱟᱜᱼᱟ ᱥᱤᱞᱯᱤᱧ ᱠᱚ ᱠᱷᱩᱞᱟᱹᱣ ᱠᱟᱛᱮᱫ ᱡᱮᱢᱚᱱ ᱚᱱᱟ ᱠᱟᱴᱠᱚᱢ ᱡᱟᱸᱜᱟ ᱟᱹᱨᱩᱵ
ᱦᱮᱸ ᱡᱟᱸᱜᱟ ᱠᱚ ᱟᱹᱨᱩᱵ ᱠᱩᱣᱟᱠᱚ ᱦᱮᱸ ᱠᱟᱴᱠᱚᱢ ᱠᱚ ᱠᱟᱴᱠᱚᱢ ᱠᱩᱫᱚ ᱠᱟᱴᱠᱚᱢ ᱠᱟᱛᱮ ᱵᱟ ᱱᱟ ᱠᱩ ᱯᱟᱸᱡᱟᱭᱟ ᱠᱚ
ᱯᱟᱭᱱᱟ ᱦᱚᱸᱠᱚ ᱯᱟᱸᱡᱟᱭ ᱛᱟᱠᱚᱣᱟ ᱢᱟᱱᱮ ᱚᱱᱟ ᱜᱮ ᱢᱤᱫᱴᱮᱱ ᱠᱩᱥᱤ ᱨᱟᱹᱥᱠᱟᱹ ᱨᱮᱱᱟᱜ ᱠᱩᱥᱤ ᱨᱟᱹᱥᱠ ᱚᱱᱟᱜᱮ ᱢᱤᱫᱴᱮᱱ ᱢᱚᱸᱡᱽ ᱵᱩᱡᱷᱟᱹᱭᱟ ᱩᱱᱠᱩᱣᱟᱜ ᱫᱚ ᱚᱱᱟ ᱜᱮᱛᱟᱠᱚ ᱦᱚᱭ
ᱦᱮᱸ ᱦᱮᱸ ᱟᱪᱪᱷᱟ ᱟᱪᱪᱷᱟ ᱟᱪᱪᱷᱟ ᱟᱪ ᱟᱪᱪᱷᱟ ᱱᱤᱛᱟᱜ ᱚᱱᱮ ᱛᱚ ᱵᱷᱟᱜᱤ ᱜᱤᱵᱮᱱ ᱵᱟᱲᱟᱭ ᱠᱟᱜ ᱜᱮᱭᱟ ᱦᱩᱢᱸ-ᱦᱩᱸ ᱟᱨᱦᱚᱸᱜᱼᱚᱭ ᱱᱤᱛᱚᱜ ᱥᱚᱢᱚᱭ ᱟᱪᱪᱷᱟ ᱦᱮᱸ ᱟᱨᱦᱚᱸ ᱦᱤᱛᱚᱜ ᱥᱚᱢᱚᱭ ᱦᱚᱜᱼᱚᱭ ᱡᱮ ᱱᱚᱜᱼ ᱱᱚᱝᱠᱟ ᱫᱟᱜ ᱡᱟᱹᱯᱩᱫ ᱜᱚᱡ ᱱᱟᱭ ᱥᱮ ᱟᱨᱚ ᱱᱤᱛᱚᱜ ᱡᱩᱫᱤ ᱱᱚᱱᱠᱟ ᱵᱟᱯᱞᱟ ᱚᱲᱟᱜ ᱠᱚ ᱦᱩᱭᱩᱜᱼᱟ ᱟᱨᱚ ᱱᱤᱛᱚᱜ ᱫᱚ ᱠᱟᱴᱠᱚᱢ ᱠᱚ ᱠᱟᱛᱮᱜ ᱩᱱᱠᱩ ᱩᱱᱠᱩᱣᱟᱜ ᱢᱟᱱᱮ ᱥᱮᱨᱮᱧ ᱛᱮᱞᱟᱵᱽ ᱥᱮᱨᱮᱧ ᱵᱷᱤᱛᱨᱤ ᱛᱮ ᱟᱨᱚ ᱚᱱᱠᱟ ᱞᱟᱸᱫᱟᱜᱟᱱ ᱠᱟᱛᱷᱟ ᱠᱚ ᱵᱟᱹᱦᱩ ᱟᱠᱚᱨᱮᱱ ᱦᱤᱞᱤ ᱠᱚ ᱵᱩ ᱵᱟᱹᱦᱩ ᱠᱚ ᱚᱱᱠᱟ ᱠᱚ ᱞᱟᱸᱫᱟᱼᱼ ᱠᱟᱠᱚ ᱵᱚᱨᱥᱟ ᱠᱟᱞ ᱦᱮᱡ ᱠᱟᱱᱟ ᱦᱮᱸ ᱥᱮ ᱵᱟᱝ ᱠᱟᱴᱠᱚᱢ ᱠᱚ ᱩᱰᱩᱝ ᱠᱟᱱᱟ ᱠᱚ--ᱦᱩᱸ
ᱠᱟᱴᱠᱚ ᱠᱚᱠᱚ ᱩᱰᱩᱠ ᱠᱟᱱᱟ ᱫᱚᱢᱮ ᱚᱱᱠᱟ ᱠᱚ ᱞᱟᱸᱫᱟ ᱟᱠᱚᱣᱟ ᱟᱨ ᱤᱭᱟᱹ ᱦᱮᱸ ᱟᱨ ᱟᱯᱮ ᱥᱮᱫ ᱫᱚ ᱟᱯᱮ ᱥᱮᱫ ᱫᱚ ᱫᱟᱹᱣᱲᱟᱹ ᱨᱮᱱᱟᱜ ᱚᱱᱟ ᱱᱤᱭᱚᱢ ᱛᱮ ᱢᱮᱱᱟᱜ ᱜᱮᱭᱟ ᱥᱮ ᱵᱟᱝ ᱫᱟᱹᱣᱲᱟᱹ ᱛᱮᱯᱮ ᱠᱚ ᱩᱰᱩᱠ ᱠᱚᱣᱟ ᱥᱮ ᱛᱷᱟᱹᱨᱤ ᱨᱮᱠᱚ ᱞᱟᱫᱮ ᱠᱚᱣᱟ?
ᱦᱮᱸ ᱦᱮᱸ ᱫᱟᱹᱣᱲᱟᱹ ᱛᱮ ᱯᱩᱭᱞᱩ ᱫᱚ ᱚᱱᱮ ᱛᱚ ᱚᱲᱟᱜ ᱟᱛᱩ ᱨᱮᱱ ᱫᱟᱫᱟ ᱛᱟᱠᱚ ᱫᱟᱫᱟ ᱛᱟᱠ ᱦᱚᱭ ᱡᱤᱭᱟᱹ ᱛᱟᱠᱚ ᱩᱱᱠᱩ ᱵᱷᱟᱦᱟᱭ ᱛᱟᱠᱚ ᱩᱱᱠᱩ ᱫᱟᱹᱣᱲᱟᱹ ᱠᱷᱚᱱ ᱠᱚ ᱚᱲᱟᱜ ᱠᱷᱚᱱ ᱠᱚ ᱩᱰᱩᱠ ᱢᱮᱭᱟ ᱠᱚ
ᱦᱮᱸ ᱫᱟᱹᱲ ᱫᱟᱹᱲ ᱛᱟᱨ ᱯᱚᱨᱮ ᱚᱱᱟ ᱡᱟᱦᱟᱸᱭ ᱡᱟᱶᱟᱭ ᱚᱲᱟᱜ ᱠᱚ ᱦᱚᱲ ᱠᱚ ᱚᱭ ᱦᱤᱡᱩᱜᱼᱟ ᱵᱟᱹᱨᱤᱭᱟᱹᱛ ᱠᱚ ᱩᱱᱠᱩ ᱫᱚ ᱞᱟᱦᱟ ᱠᱚ ᱡᱚᱴᱮᱜᱼᱟ ᱦᱚᱭ ᱦᱚᱭ ᱩᱱᱠᱩ ᱞᱟᱦᱟ ᱠᱚ ᱡᱚᱴᱮᱜᱼᱟ ᱛᱟᱨᱯᱚᱨᱮ ᱫᱟᱫᱟ ᱛᱟᱠᱚ ᱠᱚ ᱤᱭᱟᱹ ᱩᱰᱩᱠᱮᱭᱟ ᱢᱟᱱᱟᱝ ᱠᱩᱲᱤ ᱜᱤᱫᱽᱨᱟᱹ ᱠᱚ ᱩᱰᱩᱠᱮᱭᱟ ᱦᱮᱸ ᱛᱚᱠᱷᱚᱱ ᱦᱚᱸ ᱛᱚ ᱚᱵᱮᱱ ᱵᱟᱰᱟᱭ ᱜᱮᱭᱟ ᱛᱚ ᱚᱱᱟ ᱥᱟ ᱥᱟᱝ ᱥᱟ ᱥᱟᱝ ᱚᱡᱚᱜ- ᱥᱟᱥᱟᱝ ᱠᱚᱠᱚ ᱚᱡᱚᱜ ᱡᱚᱱᱟᱜᱼᱟ ᱚᱱᱟ ᱚᱱᱟ ᱦᱚᱸ ᱢᱤᱫᱴᱮᱱ ᱨᱟᱹᱥᱠᱟᱹ ᱢᱟᱱᱮ ᱠᱩᱥᱤᱛᱮ ᱩᱱ ᱦᱚᱸ ᱚᱱᱟ ᱱᱤᱭᱚᱢ ᱨᱮᱜᱮ ᱯᱟᱲᱟᱜᱼᱟᱭ ᱠᱤᱱᱛᱩ ᱚᱱᱟ ᱦᱚᱸ ᱠᱟᱹᱴᱤᱡ ᱨᱟᱹᱥᱠᱟᱹ ᱵᱩᱡᱷᱟᱹᱜᱼᱟ ᱥᱮ ᱚᱱᱟ ᱠᱚ
ᱦᱩᱸ ᱦᱩᱸ ᱦᱩᱸ ᱦᱩᱸ ᱚᱱᱟᱠᱚᱷᱚ ᱨᱟᱹᱥᱠᱟᱹ ᱵᱩᱡᱷᱟ ᱟᱨ ᱛᱟᱯᱚᱨᱟ ᱫᱚ ᱚᱱᱠᱟ ᱟᱬᱜᱚ ᱠᱟᱛᱮᱜ ᱫᱚ ᱟᱫᱚ ᱤᱭᱟᱹ ᱨᱮ ᱠᱩ ᱛᱷᱟᱹᱨᱤ ᱨᱮᱠᱚ -ᱢᱟᱱᱮ ᱯᱟᱛᱲᱟ ᱨᱮᱠᱚ ᱛᱤᱸᱜᱩ ᱠᱤᱱᱟᱹ ᱠᱚ ᱵᱟᱱᱟ ᱦᱚᱲ ᱜᱮ ᱯᱟᱛᱲᱟ ᱛᱤᱜᱩ ᱠᱟᱛᱮᱫ ᱟᱹᱠᱤᱱᱟᱜ ᱤᱭᱟᱹ ᱠᱚ ᱛᱚᱞ ᱛᱟᱹᱠᱤᱱᱟ ᱠᱚ ᱜᱮᱸᱫᱟᱜ ᱠᱚ ᱡᱟᱶᱟᱭᱟ ᱫᱚ ᱫᱟᱶᱟᱭᱟᱜ ᱦᱚᱸ ᱩᱱᱠᱤᱱ ᱡᱟᱶᱟᱭᱟᱜ ᱵᱟᱹᱦᱩ ᱠᱩᱲᱤᱭᱟᱜ ᱢᱟᱱᱮ ᱜᱮᱫᱟᱜ ᱠᱚ ᱛᱚᱞ ᱠᱟᱠᱤᱱᱟ ᱠᱚ ᱟᱹᱰᱤ ᱦᱚᱲ ᱟᱹᱰᱤ ᱜᱚᱴᱟ ᱥᱮᱫ ᱜᱤ ᱢᱤᱫ ᱥᱮᱫ ᱤᱧ ᱧᱮᱞ ᱠᱮᱫᱟ ᱦᱮᱸ ᱢᱤᱫᱥᱮᱜ ᱤᱧ ᱧᱮᱞ ᱠᱮᱫᱟ ᱡᱮ ᱵᱟᱯᱞᱟ ᱠᱟᱛᱮᱜ ᱫᱟᱹᱣᱲᱟᱹ ᱠᱷᱚᱱ ᱟᱬᱜᱚ ᱠᱟᱛᱮ ᱴᱷᱤᱠ ᱜᱮᱭᱟ ᱟᱬᱜᱚ ᱠᱮᱫ ᱠᱤᱱᱟᱹ ᱠᱚ ᱦᱮᱸ ᱟᱬᱜᱚ ᱠᱟᱛᱮᱫ ᱫᱚ ᱟᱫᱚ ᱯᱟᱛᱲᱟ ᱨᱮᱫᱚ ᱵᱟᱠᱚ ᱛᱤᱸᱜᱩ ᱞᱮᱫ ᱠᱤᱱᱟ ᱯᱟᱛᱲᱟ ᱨᱮᱦᱚᱸ ᱵᱟᱠᱚ ᱛᱤᱸᱜᱩ ᱞᱮᱫ ᱠᱤᱱᱟ ᱟᱨ ᱱᱚ ᱛᱮ ᱛᱚᱞ ᱦᱚᱸ ᱵᱟᱝᱠᱚ ᱛᱚᱞ ᱠᱟᱜ ᱠᱤᱱᱟ ᱟᱫᱚ ᱚᱱᱠᱟ ᱜᱮ ᱚᱱᱠᱟ ᱠᱟᱛᱮᱜ ᱜᱮ ᱛᱟᱦᱮᱸ ᱠᱟᱱᱟ ᱠᱤᱱ ᱵᱟᱝ ᱫᱚ ᱵᱟᱝ ᱟᱫᱚ ᱵᱟᱠᱚ ᱞᱟᱹᱭ ᱫᱟ ᱠᱚ ᱚᱠᱚᱭ ᱦᱚᱸ ᱚᱱᱠᱟ ᱫᱤᱥᱟᱹ ᱵᱟᱹᱱᱩᱜ ᱛᱟᱠᱩᱣᱟ ᱥᱮ ᱟᱨ ᱩᱱ ᱫᱚ ᱦᱩᱭᱩᱜ ᱠᱟᱱᱟ ᱡᱟᱦᱟᱸᱭ ᱡᱟᱦᱟᱸ ᱟᱸᱭ ᱦᱮᱸ ᱦᱮᱸ ᱡᱟᱦᱟᱸᱭ ᱵᱟᱯᱞᱟ ᱵᱟᱯᱞᱟ ᱢᱟᱱᱮ ᱵᱟᱯᱞᱟᱭᱮ ᱠᱟᱱᱟᱭ ᱠᱩᱲᱤ ᱜᱤᱫᱽᱨᱟᱹ ᱟᱫᱚ ᱩᱱᱤ ᱦᱚᱸ ᱥᱮ ᱩᱱᱟᱹᱜ ᱛᱵᱤ ᱵᱟᱹᱱᱩᱜ ᱛᱟᱭ ᱯᱩᱭᱞᱩ ᱜᱤᱫᱽᱨᱟᱹ ᱵᱟᱯᱞᱟᱭ ᱠᱮᱱ ᱜᱤᱫᱽᱨᱟᱹ ᱵᱟᱯᱞᱟᱭ ᱚᱱᱛᱮ ᱩᱱᱟᱹᱜ ᱫᱚ ᱵᱟᱭ ᱫᱤᱥᱟᱹ ᱞᱮᱫ ᱪᱮᱫ ᱞᱮᱠᱟ ᱪᱮᱫ ᱞᱮᱠᱟ ᱦᱩᱭᱩᱜ ᱪᱮᱫ ᱞᱮᱠᱟ ᱵᱟᱝ ᱦᱮᱸ ᱟᱫᱚ
ᱟᱨ ᱤᱭᱟᱹ ᱫᱚ ᱵᱟᱰᱟᱭ ᱜᱮᱭᱟ ᱛᱚ ᱞᱤᱭᱟᱹ ᱵᱤᱱ ᱪᱮᱫ ᱠᱚ ᱞᱟᱹᱭᱟ ᱡᱟᱦᱟᱸ ᱚᱱᱟ ᱠᱚ ᱞᱟᱹᱭ ᱢᱟᱰᱣᱟ ᱠᱷᱩᱱᱴᱤ ᱵᱤᱱ ᱵᱟᱰᱟᱭ ᱜᱮᱭᱟ ᱢᱟᱰᱣᱟ ᱠᱷᱩᱱᱴᱤ ᱵᱩᱡ ᱵᱮᱱ ᱫᱚ ᱠᱚᱴᱟᱜ
ᱢᱟᱱᱰᱣᱟᱠᱱ ᱢᱟᱰᱣᱟ ᱠᱷᱩᱱᱴᱤ ᱫᱚ ᱢᱟᱰᱣᱟ ᱠᱷᱩᱱᱴᱤ ᱫᱚ ᱵᱟᱹᱞᱤᱧ ᱵᱟᱰᱟᱭᱟ ᱵᱟᱰᱟᱭ ᱢᱟᱱᱮ ᱟᱸᱡᱚᱢ ᱩᱱ ᱟᱡᱸᱚᱢ ᱵᱟᱲᱟ ᱠᱟᱫᱟ ᱞᱤᱧ ᱠᱤᱱᱛᱩ ᱵᱟᱲᱟᱭ ᱫᱚ ᱵᱟᱟᱹᱞᱤᱧ ᱵᱟᱲᱟᱭᱟ ᱡᱮ ᱢᱟᱰᱣᱟ ᱠᱷᱩᱱᱴᱤ ᱫᱚ ᱚᱠᱟ ᱠᱚ ᱢᱮᱱᱟ‌ ᱠᱚ ᱚᱠᱟ ᱠᱚ ᱵᱟᱝ ᱚᱱᱟ ᱫᱚ ᱵᱞᱤᱧ
ᱚ ᱢᱟᱰᱣᱟ ᱠᱷᱩᱱᱴᱤ ᱫᱚ ᱡᱟᱦᱟᱸ ᱚᱱᱟ ᱡᱟᱦᱟᱸ ᱵᱟᱝᱠᱚ ᱫᱚᱦᱚ ᱠᱟᱜᱼᱟ ᱨᱟᱪᱟ ᱨᱮ ᱵᱟᱝ ᱠᱚ ᱵᱤᱫ ᱤᱠᱟᱹᱜᱼᱟ ᱪᱷᱟᱢᱰᱟ ᱞᱟᱛᱟᱨ ᱨᱮ ᱡᱟᱦᱟᱸ ᱢᱤᱫᱴᱮᱱ ᱯᱟᱠᱚ ᱡᱩᱛᱟ ᱚᱱᱟᱜᱮ ᱢᱟᱰᱣᱟ ᱠᱷᱩᱱᱴᱤ ᱠᱚ ᱞᱟᱹᱭᱟ᱾
ᱟᱪᱪᱷᱟ ᱟᱪᱪᱷᱟ ᱵᱟᱯᱞᱟ ᱦᱤᱞᱳᱜ ᱡᱟᱦᱟᱸ ᱠᱷᱚᱱ ᱵᱤᱫ ᱟᱠᱚ ᱵᱟᱝ ᱥᱮ ᱚᱱᱮ ᱚᱱᱟ?
ᱦᱳᱭ ᱦᱳᱭ ᱦᱳᱭ ᱦᱳᱭ ᱦᱳᱭ ᱦᱳᱭ ᱠᱷᱩᱱᱴᱤ ᱫᱚ ᱦᱩᱭᱩᱜ ᱠᱟᱱᱟ ᱢᱤᱫᱴᱮᱱ ᱟᱹᱰᱤ ᱢᱟᱱᱮ ᱚᱱᱟᱜᱮ ᱚᱱᱟ ᱚᱱᱟ ᱥᱟᱹᱠᱷᱤ ᱠᱟᱛᱮ ᱜᱮ ᱵᱟᱯᱞᱟ ᱠᱚᱫᱚ ᱦᱩᱭᱩᱜᱼᱟ᱾ ᱚᱛᱷᱚᱪᱚ ᱡᱟᱦᱟᱸᱭ ᱚᱱᱟ ᱵᱟᱯᱞᱟ ᱠᱚ ᱡᱚᱠᱷᱚᱱ ᱵᱟᱹᱦᱩ ᱡᱟᱶᱟᱭ ᱠᱚᱠᱚ ᱵᱤᱫᱟᱹᱭ ᱠᱚᱣᱟ ᱵᱚᱞᱮ ᱠᱩᱲᱤ ᱜᱤᱫᱽᱨᱟᱹ ᱠᱚᱠᱚ ᱡᱚᱠᱷᱚᱱ ᱤᱫᱤᱭᱟᱠᱚ ᱠᱤ ᱚᱱᱟ ᱡᱟᱭᱜᱟ ᱫᱚ ᱯᱷᱟᱸᱠᱟ ᱢᱟᱱᱮ ᱮᱠᱞᱟ ᱵᱟᱠᱚ ᱵᱟᱹᱜᱤ ᱦᱚᱴᱚᱼᱟ᱾ᱠᱟᱨᱚᱱ ᱮᱠᱞᱟ ᱡᱩᱫᱤ ᱵᱟᱹᱜᱤ ᱦᱚᱴᱚᱼᱟ ᱟᱹᱰᱤ ᱵᱷᱟᱹᱜᱤ ᱟᱵᱚ ᱦᱚᱲ ᱦᱚᱭ ᱦᱚᱭᱚ ᱟᱵᱚ ᱫᱚ ᱵᱟᱝ ᱵᱟᱝ ᱟᱵᱚ ᱫᱚ ᱟᱫᱚ ᱚᱠᱚᱭᱟᱜ ᱢᱮ ᱵᱷᱟᱜᱤ ᱜᱮᱛᱟᱭᱟ ᱚᱠᱚᱭᱟᱜ ᱢᱮ ᱵᱟᱹᱲᱤᱡ ᱜᱮ ᱛᱟᱭᱟ
ᱚᱠᱚᱭᱟᱜ ᱢᱮᱫ ᱵᱟᱹᱲᱤᱡ ᱜᱮᱛᱟᱭᱟ ᱚᱱᱠᱟ ᱟᱹᱰᱤ ᱦᱚᱲ ᱢᱮᱱᱟᱜ ᱠᱚ ᱜᱮᱭᱟ ᱥᱮ ᱦᱮᱸ ᱚᱠᱚᱭᱟᱜ ᱫᱚ ᱚᱱᱠᱟᱜᱮ ᱚᱠᱚᱭᱟᱜ ᱫᱚ ᱵᱷᱟᱹᱜᱤ ᱜᱮᱭᱟ ᱚᱠᱚᱭᱟᱜ ᱫᱚ ᱵᱟᱝ ᱵᱷᱟᱹᱜᱤᱭᱟ
ᱦᱚᱭ ᱚᱱᱟ ᱜᱮ ᱡᱚᱦᱟᱨ ᱵᱟᱹᱲᱤᱡ ᱫᱚ ᱡᱟᱛᱮ ᱧᱮᱞ ᱟᱠᱚ ᱫᱚᱠᱚᱫᱚ ᱵᱟᱹᱲᱤᱡ ᱠᱚ ᱧᱮᱞ ᱞᱮᱠᱷᱟᱱ ᱟᱫᱚ ᱯᱚᱨᱮ ᱛᱮᱠᱚ ᱞᱟᱹᱭᱟ ᱦᱟᱯᱮᱱ ᱫᱤᱱ ᱨᱤᱱ ᱩᱱᱠᱤᱱ ᱨᱤᱱ ᱜᱤᱫᱽᱨᱟᱹ ᱯᱤᱫᱽᱨᱟᱹ ᱦᱚᱸ ᱵᱟᱝ ᱠᱚ ᱦᱩᱭᱩᱜ ᱜᱮᱭᱟ ᱢᱟᱱᱮ ᱚᱱᱟ ᱱᱤᱭᱟᱹ ᱟᱹᱰᱤ ᱥᱚᱢᱚᱥ ᱥᱟ ᱫᱮᱠᱷᱟᱜ ᱜᱮᱭᱟ ᱟᱫᱚ ᱟᱵᱚ ᱫᱚ ᱢᱤᱫᱴᱮᱱ ᱵᱚᱱ ᱵᱟᱰᱟᱭ ᱜᱮᱭᱟ ᱛᱚ ᱠᱩ ᱥᱚᱝᱥᱠᱟᱨ ᱠᱩ ᱥᱚᱝᱥᱠᱟᱨ ᱨᱮ ᱢᱮᱴᱮᱡ ᱰᱩᱵᱟᱹᱣ ᱢᱮᱱᱟᱜ ᱵᱚᱱ ᱜᱮ ᱟᱵᱚ ᱛᱤᱱᱟᱹᱜ ᱥᱟᱹᱨᱤ ᱛᱤᱱᱟᱹᱜ ᱮᱲᱮ ᱵᱟᱝᱵᱚᱱ ᱵᱟᱲᱟᱭ ᱨᱮᱦᱚᱸ ᱠᱤᱱᱛᱩ ᱠᱚ ᱞᱟᱹᱭᱟᱜᱼᱟ ᱡᱮ ᱚᱱᱟ ᱢᱟᱰᱣᱟ ᱠᱷᱩᱱᱴᱤ ᱵᱟᱠᱚ ᱵᱟᱹᱜᱤ ᱦᱚᱴᱚᱣᱟᱜ-ᱟ, ᱟᱨ ᱠᱷᱩᱱᱴᱤ ᱵᱟᱹᱜᱤ ᱞᱮᱠᱷᱟᱱ ᱯᱟᱨᱮ ᱛᱮ ᱚᱱᱟ ᱱᱤᱭᱮ ᱤᱯᱷᱮᱴ ᱯᱟᱲᱟᱜᱼᱟ ᱡᱮ ᱜᱤᱫᱽᱨᱟᱹ ᱯᱤᱫᱽᱨᱟᱹ ᱵᱟᱝ ᱠᱚ